ᱦᱮᱸ ᱜᱚᱝᱠᱮ ᱟᱸᱡᱚᱢᱚᱜ ᱠᱟᱱᱟ? ᱟᱸᱡᱚᱢᱚᱜ ᱠᱟᱱᱟ?
ᱟᱸᱡᱚᱢᱚᱜ ᱠᱟᱱᱟ ᱦᱮᱸ ᱟᱸᱡᱚᱢᱚᱜ ᱠᱟᱱᱟ ᱾
ᱞᱟᱹᱭ ᱵᱤᱱ ᱛᱟᱦᱚᱞᱮ ᱪᱮᱫ ᱠᱚ ᱦᱩᱭᱩᱜ ᱠᱟᱱᱟ ᱠᱟᱱᱟ ᱦᱟᱸᱜ
ᱦᱮᱸ ᱪᱮᱫ ᱦᱚᱜ-ᱚᱭ ᱚᱲᱟᱜ ᱠᱚᱨᱮ ᱜᱮ ᱦᱤᱛᱚᱜ ᱫᱚ ᱾ ᱱᱟᱯᱟᱭ ᱵᱟᱲᱟ ᱜᱮᱭᱟ ᱯᱮ ᱛᱚ?
ᱦᱮᱸ ᱦᱮᱸ ᱱᱟᱯᱟᱭ ᱵᱟᱲᱟ ᱜᱮ ᱾
ᱟ ᱟᱢ ᱫᱚ ᱪᱮᱫ ᱠᱚᱢ ᱪᱤᱠᱟᱹ ᱵᱟᱲᱟᱭᱮᱜ-ᱟ?
ᱪᱤᱠᱟᱹ ᱢᱮᱱᱫᱚ ᱱᱮ ᱦᱚᱲ ᱠᱟᱹᱴᱤᱡ ᱮᱸ ᱟᱯᱱᱟᱨ ᱠᱟᱹᱢᱤ ᱛᱟᱦᱮᱸ ᱠᱟᱱᱟ ᱚᱱᱟ ᱵᱮᱲᱟᱭ ᱛᱮ ᱱᱤᱛ ᱫᱷᱟᱹᱵᱤᱡ ᱦᱚᱸ ᱟᱹᱣᱨᱤ ᱡᱟᱹᱯᱤᱫ ᱦᱩᱭᱩᱜ-ᱟ ᱟᱫᱚ ᱱᱟᱦᱟᱜ ᱚ ᱟᱪᱪᱷᱟ ᱱᱚᱛᱮ ᱱᱤᱛ ᱦᱚᱸ ᱦᱤᱱᱟᱹᱧ ᱜᱮᱭᱟ ᱢᱮᱱ
ᱟᱪᱪᱷᱟ ᱟᱯᱮ ᱥᱮᱫ ᱛᱟᱦᱚᱞᱮ ᱫᱟᱜ ᱵᱟᱲᱟ ᱠᱮᱜ-ᱟ ᱥᱮ ᱵᱟᱝ ᱦᱤᱛᱳᱜ
ᱦᱮᱸ ᱫᱟᱜ ᱵᱟᱲᱟ ᱢᱮᱱᱛᱮ ᱫᱚ ᱡᱟᱹᱥᱛᱤ ᱜᱮ ᱫᱟᱜ ᱠᱮᱜ-ᱟᱭ ᱟᱨᱵᱟᱝ ᱦᱮᱸ ᱦᱳᱭ ᱡᱟᱹᱱᱤᱡ ᱪᱚᱝ ᱟᱫᱷᱟ ᱠᱷᱚᱱ ᱦᱚᱸ ᱡᱟᱹᱥᱛᱤ ᱪᱟᱥ ᱠᱚᱦᱚᱸ ᱦᱟᱸᱜ ᱞᱮ ᱯᱩᱨᱟᱹᱣ ᱟᱹᱜᱩ ᱜᱚᱫ ᱠᱟᱜ-ᱟ
ᱚ ᱦᱚᱸ ᱱᱚᱛᱮ ᱦᱚᱸ ᱚᱱᱠᱟ ᱜᱮ ᱠᱩᱲᱟᱹᱣ ᱞᱮᱠᱟ ᱜᱮ ᱪᱟᱞᱟᱜ ᱠᱟᱱ ᱜᱮᱭᱟ ᱦᱤᱛᱚᱜ ᱦᱚᱸ
ᱟᱪᱪᱷᱟ ᱟᱪᱪᱷᱟ ᱟᱪᱪᱷᱟ
ᱟᱫᱚ ᱱᱟᱦᱟᱜ ᱟᱵᱚᱣᱟᱜ ᱚᱠᱛᱚ ᱨᱮᱭᱟᱜ ᱫᱚᱞᱤᱞ ᱨᱮᱢᱟ ᱟᱭᱢᱟ ᱞᱮᱠᱟ ᱚᱞ ᱢᱮᱱᱟᱜ-ᱟ ᱟᱫᱚ ᱱᱟᱦᱟᱜ ᱮᱸ ᱪᱮᱫ ᱤᱧ ᱢᱮᱱᱟ ᱡᱩᱫᱤ ᱱᱟᱦᱟᱜ ᱮᱸ ᱟᱵᱚ ᱚᱠᱛᱚ ᱨᱮᱭᱟ ᱞᱮᱠᱷᱟ ᱛᱮᱢᱟ ᱵᱟᱝᱵᱚᱱ ᱪᱟᱞᱟᱣ ᱫᱟᱲᱮᱭᱟᱜ ᱠᱟᱱᱟ ᱡᱩᱫᱤᱣ ᱦᱩᱸ᱾
ᱦᱩᱸ ᱚᱱᱟ ᱫᱚ ᱠᱟᱛᱷᱟ ᱠᱟᱱ ᱜᱮᱭᱟ ᱛᱷᱚ᱾ ᱟᱫᱚ ᱥᱚᱢᱚᱭ ᱢᱟ ᱛᱟᱦᱮᱸ ᱠᱟᱱᱟ ᱞᱟᱦᱟᱨᱮ ᱱᱤᱛᱳᱜ ᱛᱟᱣ ᱠᱟᱹᱴᱤᱡ ᱵᱤᱞᱚᱢ ᱠᱟᱛᱮᱜ ᱮ ᱱᱚᱝᱠᱟᱭᱮᱫ-ᱟ ᱟᱫᱚ ᱪᱮᱫ᱾ ᱪᱮᱫ ᱵᱤᱱ ᱪᱤᱠᱟᱹ ᱫᱟᱲᱮᱭᱟᱜ-ᱟ᱾
ᱦᱳᱭ ᱦᱳᱭ ᱚᱱᱟᱱᱟᱜᱮ ᱟᱫᱚ ᱱᱟᱦᱟᱜ ᱚᱠᱛᱚ ᱨᱮᱭᱟᱜ ᱞᱮᱠᱟᱛᱮ ᱵᱟᱝᱵᱚᱱ ᱪᱟᱞᱟᱣ ᱫᱟᱲᱮᱭᱟᱜ ᱠᱟᱱᱟ ᱡᱟᱹᱯᱩᱫ ᱱᱟ ᱫᱤᱱ ᱦᱚᱸ ᱡᱟᱹᱱᱤᱡ ᱪᱚᱝ ᱛᱟᱭᱚᱢᱚᱜ ᱞᱮᱠᱟ ᱵᱟᱱ ᱵᱩᱡᱽᱮᱜ-ᱟ ᱟᱨ ᱵᱟᱝ ᱡᱟᱹᱱᱤᱡ ᱪᱚᱝ ᱞᱟᱦᱟ ᱞᱮᱠᱟ ᱚᱱᱠᱟ ᱦᱚᱸ ᱫᱤᱱ ᱫᱚ ᱪᱟᱞᱟᱣ ᱤᱫᱤᱜ ᱠᱟᱱ ᱜᱮᱭᱟ᱾ ᱦᱮᱸ᱾
ᱦᱩᱸᱢ᱾ ᱡᱟᱹᱯᱩᱫ ᱦᱚᱸ ᱞᱟᱦᱟ ᱞᱮᱠᱟ ᱫᱚ
ᱪᱮᱫ ᱞᱮᱠᱟ?
ᱦᱮᱸ ᱡᱟᱹᱯᱩᱫ ᱫᱚ ᱛᱟᱹᱣ ᱞᱟᱦᱟ ᱞᱮᱠᱟ ᱫᱚ ᱟᱫᱚ ᱵᱟᱝᱜᱮ ᱥᱚᱢᱚᱭ ᱨᱮ ᱵᱟᱝ ᱦᱤᱡᱩᱜ ᱠᱟᱱᱟ᱾ ᱟᱫᱚ ᱵᱤᱞᱚᱢ ᱞᱮᱠᱟᱜᱮ ᱞᱟᱦᱟ ᱫᱚ ᱵᱟᱝᱜᱮ ᱦᱤᱥᱟᱹᱵ ᱨᱮᱫᱚ-ᱟ᱾
ᱟᱨ ᱤᱱᱟᱹ ᱦᱚᱛᱮᱡ ᱛᱮ ᱟᱵᱚ ᱪᱟᱥᱵᱟᱥ ᱠᱟᱹᱢᱤ ᱠᱚᱦᱚᱸ ᱫᱚᱢᱮ ᱵᱚᱱ ᱵᱤᱞᱚᱢᱚᱜ ᱠᱟᱱᱟ ᱠᱟᱹᱴᱤᱡ᱾ ᱪᱟᱥᱵᱟᱥ ᱦᱚᱸ ᱵᱷᱟᱜᱮ ᱜᱮ ᱵᱟᱝ ᱦᱳᱭᱳᱜ ᱠᱟᱱ ᱛᱟᱵᱚᱱᱟ᱾
ᱟᱨᱦᱚᱸ ᱚᱱᱠᱟᱜᱮ ᱟᱹᱱ ᱟᱹᱨᱤ ᱨᱮᱭᱟᱜ ᱠᱟᱹᱢᱤ ᱨᱮᱦᱚᱸ ᱟᱭᱢᱟ ᱞᱮᱠᱟᱱ ᱠᱟᱹᱢᱤ ᱢᱮᱱᱟᱜ ᱛᱟᱵᱚᱱᱟ ᱚᱱᱠᱟ ᱨᱮ᱾ ᱟᱫᱚ ᱪᱮᱫ ᱞᱮᱠᱟ ᱠᱟᱹᱢᱤ ᱠᱟᱡᱽ ᱠᱚ ᱪᱟᱞᱟᱜ ᱠᱟᱱᱟ ᱟᱯᱮᱭᱟᱜ ᱴᱚᱴᱷᱟ ᱨᱮ ᱠᱟᱹᱴᱤᱡ ᱮᱢ ᱞᱟᱹᱭ ᱞᱮᱠᱷᱟᱱ?
ᱦᱮᱸ ᱱᱚᱛᱮ ᱢᱟ ᱟᱯᱟᱛᱚᱛᱚ ᱴᱷᱤᱠ ᱜᱮ ᱪᱟᱞᱟᱜ ᱠᱟᱱᱟ᱾ ᱥᱮᱨᱚᱠᱚᱢ ᱫᱚ ᱮᱴᱠᱮᱴᱚᱬᱮ ᱫᱚ ᱵᱟᱝ ᱦᱚᱭᱩᱜ ᱠᱟᱱᱟ᱾
ᱟᱪᱪᱷᱟ ᱟᱪᱪᱷᱟ᱾ ᱮᱱᱛᱮ ᱨᱮᱦᱚᱸ ᱟᱹᱰᱤ ᱚᱠᱛᱚ ᱧᱮᱞᱚᱜᱼᱟ ᱮᱸ ᱟᱥᱟᱲ ᱵᱚᱸᱜᱟ ᱚᱠᱚᱭ ᱵᱟᱝᱠᱚ ᱵᱟᱯᱞᱟᱜ ᱥᱟᱱ ᱵᱚᱸᱜᱟ ᱦᱚᱸᱠᱚ ᱵᱟᱯᱞᱟᱜᱼᱟ᱾ ᱱᱚᱝᱠᱟ ᱢᱤᱫᱴᱟᱝ ᱮᱸ ᱟᱹᱰᱤ ᱟᱹᱰᱤ ᱴᱚᱴᱷᱟᱨᱮ ᱧᱮᱞᱚᱜᱼᱟ ᱟᱫᱚ ᱱᱟᱦᱟᱜ ᱟᱯᱮ ᱴᱚᱴᱷᱟ ᱨᱮ ᱠᱚᱟ ᱞᱮ
ᱟᱞᱮ ᱱᱚᱛᱮ ᱢᱟ ᱚᱠᱚᱭ ᱪᱮᱫᱞᱮᱠᱟᱭ ᱥᱚᱢᱚᱭ ᱫᱟᱲᱮᱭᱟᱜ ᱠᱟᱱᱟ ᱱᱟᱜ ᱠᱷᱟᱱ ᱟᱫᱚ ᱚᱠᱚᱭ ᱞᱟᱹᱭᱟ ᱡᱟᱯᱩᱫ ᱫᱤᱱ ᱫᱚ ᱵᱟᱵᱚᱱ ᱵᱟᱯᱞᱟᱜᱼᱟ᱾ ᱫᱟᱜ ᱫᱤᱱ ᱠᱟᱱᱟ ᱠᱚᱥᱴᱚ ᱨᱮᱱᱟᱜ ᱵᱮᱯᱟᱨ ᱢᱮᱱᱟᱜᱼᱟ ᱱᱟᱜ ᱠᱷᱟᱱᱟᱜ᱾ ᱯᱮᱲᱟ ᱯᱟᱹᱲᱦᱟᱹ ᱥᱟᱢᱴᱟᱣ ᱛᱟᱦᱮᱱ ᱡᱟᱭᱜᱟ ᱠᱚ
ᱦᱩᱸ ᱟᱫᱚ ᱱᱮᱥ ᱢᱟ ᱚᱱᱠᱟ ᱞᱮᱠᱟ ᱵᱟᱭ ᱫᱟᱜ ᱡᱟᱹᱯᱩᱫ ᱟᱠᱟᱫ ᱟᱫᱚ ᱱᱟᱦᱟᱜ ᱥᱟᱱ ᱵᱚᱸᱜᱟ ᱨᱮᱭᱟᱜ ᱚᱱᱟᱛᱤᱧ ᱢᱮᱱᱫᱟ ᱥᱟᱱ ᱵᱚᱸᱜᱟ ᱨᱮᱭᱟᱜ ᱪᱚᱞ ᱪᱮᱫ ᱞᱮᱠᱟ ᱪᱟᱞᱟᱜ ᱠᱟᱱᱟᱦᱟᱜ ᱱᱤᱛᱚᱜ?
ᱚ ᱦᱳᱭ᱾ ᱦᱳᱭ ᱱᱤᱛᱚᱜ ᱢᱟ ᱱᱤᱢᱱᱚ ᱪᱟᱯ ᱥᱨᱤᱥᱴᱤᱤᱭ ᱠᱟᱱᱟ ᱞᱮᱟᱹᱭᱼᱟ ᱠᱚ ᱤᱱᱟ ᱦᱚᱛᱮᱜ ᱛᱮ ᱫᱤᱱᱟᱹᱢ ᱜᱮ ᱫᱟᱜ-ᱮᱜ ᱟᱭ ᱱᱚᱛᱮ ᱢᱟ᱾
ᱟᱪᱪᱷᱟ᱾ ᱟᱨ ᱛᱟᱦᱚᱞᱮ ᱟᱨ ᱛᱟᱦᱚᱞᱮ ᱪᱟᱥ ᱠᱚᱦᱚᱸ ᱱᱟᱜ ᱫᱚᱯᱮ ᱧᱮᱞ ᱪᱚᱯᱮ ᱫᱮᱞᱟ ᱫᱮᱞᱮ ᱜᱚᱫ ᱠᱟᱜᱼᱟ ᱢᱩᱪᱟᱹᱫ ᱫᱷᱟᱨᱟ ᱵᱤᱞᱤ ᱜᱚᱫ ᱠᱟᱜᱼᱟ ᱯᱮ ᱵᱟᱝ?
ᱦᱮᱸ ᱠᱩᱲᱟᱹᱣ ᱞᱮᱠᱟᱜᱮ ᱚᱱᱟ ᱫᱚ ᱟᱫᱚ ᱟ ᱦᱤᱛᱚᱜ ᱵᱟᱢ ᱠᱩᱲᱟᱹᱣ ᱞᱮᱱᱠᱷᱟᱱ ᱱᱟᱜ ᱠᱷᱟᱱᱚᱜ ᱨᱟᱠᱟᱵ ᱛᱮᱦᱚᱸ ᱫᱮᱨᱤᱜᱼᱟ ᱩᱱ ᱟᱨᱦᱚᱸ ᱡᱩᱫᱤ ᱡᱟᱹᱯᱩᱫ-ᱮ ᱟᱨᱟᱢᱵᱚᱭᱟ ᱟᱨᱚᱸ ᱱᱟᱜ ᱠᱷᱟᱱ ᱩᱱᱫᱚ ᱦᱳᱲᱳ ᱱᱚᱥᱴᱚᱜᱼᱟ ᱥᱮ᱾
ᱦᱩᱸ᱾ ᱦᱳ ᱱᱟᱟᱜ ᱟᱫᱚ ᱟᱸ ᱟᱫᱚ ᱚᱠᱛᱚ ᱫᱚ ᱵᱟᱭ ᱠᱩᱞᱤᱭᱟ ᱟᱯᱱᱟᱨᱟᱜ᱾ ᱨᱚᱲ ᱜᱮ ᱡᱟᱱᱤᱡ ᱪᱚᱝ ᱩᱸ ᱚᱱᱟᱜᱮ ᱠᱩᱠᱞᱤᱨᱮ ᱟᱨ ᱵᱟᱝᱟᱝ ᱛᱮᱞᱟ ᱞᱮᱠᱟᱛᱮ ᱛᱟᱦᱮᱱᱟ᱾ ᱦᱮᱸ ᱥᱮ ᱵᱟᱝ?
ᱦᱩᱸ, ᱦᱳᱭ ᱚᱱᱟ ᱢᱟ ᱠᱟᱛᱷᱟ ᱠᱟᱱ ᱜᱮᱭᱟ
ᱟᱫᱚ ᱱᱟᱜ ᱚᱞ ᱯᱟᱲᱦᱟᱣ ᱪᱮᱛᱟᱱ ᱨᱮ ᱪᱮᱫ ᱞᱮᱠᱟ ᱴᱮᱦᱮᱴᱮᱢ ᱧᱮᱞᱮᱜᱼᱟ?
ᱡᱟᱦᱟᱸ ᱠᱚᱣᱟᱜ ᱱᱤᱳᱚᱜ ᱫᱚᱭ ᱯᱟᱲᱦᱟᱣ ᱢᱟ ᱯᱟᱲᱦᱟᱣ ᱦᱳᱭᱳᱜ ᱠᱟᱱᱟ ᱟᱫᱚ ᱪᱟᱹᱠᱨᱤ ᱵᱟᱹᱠᱨᱤ ᱦᱚᱸ ᱪᱮᱥᱴᱟ ᱵᱟᱲᱟ ᱦᱳᱭᱳᱜ ᱠᱟᱱᱟ ᱾
ᱟᱻᱥᱚᱢᱚᱭ ᱢᱟ ᱵᱟᱭ ᱛᱟᱸᱜᱤ ᱠᱟᱢᱟ ᱥᱮ ᱵᱚᱭᱚᱥ ᱠᱚ ᱯᱟᱨᱚᱢ ᱞᱮᱠᱷᱟᱱ ᱦᱚᱸ ᱩᱱ ᱫᱚ ᱚᱞᱚᱜ ᱯᱟᱲᱦᱟᱣ ᱯᱚᱛᱤ ᱴᱟᱱ ᱦᱚᱸ ᱵᱟᱝ ᱦᱤᱡᱩᱜᱼᱟ ᱱᱟᱜ ᱠᱷᱟᱱᱚᱜ
ᱪᱮᱫᱤᱧ ᱢᱮᱱᱟ ᱟᱵᱚ ᱥᱟᱶ ᱟᱵᱚ ᱥᱟᱱᱛᱟᱲ ᱠᱚ ᱢᱩᱫᱽ ᱨᱮ ᱟᱹᱰᱤ ᱚᱠᱛᱚ ᱟᱵᱚ ᱫᱩᱠ ᱥᱩᱠᱷ ᱨᱮᱭᱟᱜ ᱜᱮ ᱵᱚᱱ ᱜᱟᱞᱢᱟᱨᱟᱣᱟ᱾ ᱥᱩᱠ ᱟᱨ ᱵᱟᱝ ᱥᱩᱠ ᱟᱨ, ᱚᱱᱟ ᱠᱷᱚᱱᱟᱜ ᱟᱵᱚᱣᱟᱜ ᱫᱚ ᱪᱮᱫ ᱤᱧ ᱢᱮᱛᱟᱢ ᱚᱱᱟ ᱨᱮᱱᱟᱜ ᱦᱟᱹᱴᱤᱧ ᱫᱚ ᱡᱟᱹᱱᱤᱡ ᱪᱚ ᱵᱟᱝ ᱵᱚᱱ ᱯᱟᱸᱡᱟ ᱠᱟᱜᱼᱟ ᱾ ᱟᱫᱚ ᱱᱟᱦᱟᱜ ᱥᱟᱶᱮᱫ ᱞᱮᱠᱟ ᱛᱮ ᱫᱚ ᱟᱭᱢᱟ ᱞᱮᱠᱟ ᱦᱟᱹᱴᱤᱧ ᱢᱮᱱᱟᱜ ᱠᱟᱫᱟ ᱾
ᱦᱳᱭ,
ᱥᱟᱶᱦᱮᱫ ᱞᱮᱠᱟᱛᱮ, ᱟᱵᱚ ᱚᱱᱚᱲᱦᱮ ᱨᱮᱭᱟᱜ ᱮᱢ ᱞᱟᱹᱭ ᱜᱟᱢᱟᱢ ᱨᱮᱭᱟᱜ ᱮᱢ ᱞᱟᱹᱭ ᱟᱨ ᱵᱟᱠᱷᱟᱱ ᱜᱟᱭᱟᱱ ᱨᱮᱭᱟᱜ ᱮᱢ ᱾ ᱚᱱᱟ ᱫᱚ ᱟᱭᱢᱟ ᱞᱮᱠᱟ ᱦᱟᱹᱴᱤᱧ ᱢᱮᱱᱟᱜ ᱟᱠᱟᱫᱟ ᱾
ᱦᱩᱸ, ᱚᱱᱟ ᱫᱚ ᱢᱮᱱᱟᱜ ᱠᱚᱛᱟᱝ ᱜᱮᱭᱟ ᱾
ᱦᱮᱸ, ᱟᱫᱚ ᱱᱟᱜ ᱟᱫᱚ ᱛᱤᱦᱤᱧ ᱫᱤᱱ ᱨᱮ ᱡᱟᱹᱱᱤᱡ ᱪᱚᱝ ᱚᱠᱛᱚ ᱞᱮᱠᱟᱛᱤᱧ ᱠᱩᱞᱤᱭᱮᱫ ᱢᱮᱭᱟ ᱱᱟᱦᱟᱜ ᱟᱫᱚᱻ ᱛᱤᱱ ᱨᱮ ᱟᱭᱢᱟ ᱫᱩᱠᱷᱟᱹᱞᱤ, ᱚᱱᱚᱬᱦᱮᱸ ᱨᱮᱭᱟᱜ ᱱᱟᱜᱟᱢ ᱪᱮᱫ ᱞᱮᱠᱟᱢ ᱧᱮᱞ ᱟᱹᱜᱩᱭᱮᱫᱼᱟ?
ᱫᱩᱠᱷᱟᱹᱞᱤ ᱨᱮᱱᱟᱜ ᱱᱟᱜᱟᱢ ᱨᱮ ᱫᱚ ᱪᱮᱫᱠᱟᱧ ᱞᱟᱹᱭ ᱟᱢᱟ, ᱚᱝᱠᱟ ᱜᱮ ᱢᱮᱱᱟᱜ ᱛᱟᱵᱚᱱᱟ ᱟᱵᱚ ᱫᱚ ᱪᱮᱫ ᱮᱢ ᱪᱤᱠᱟᱹᱭᱟ ᱫᱩᱠ ᱫᱚ ᱫᱩᱠ ᱜᱮ, ᱱᱟᱜᱟᱢ ᱠᱚ ᱦᱚᱸ ᱚᱝᱠᱟ ᱜᱮ ᱢᱮᱱᱟᱜ ᱛᱟᱵᱚᱱᱟ ᱾ ᱚᱱᱟ ᱫᱚ ᱛᱟᱣ ᱚᱱᱟ, ᱫᱤᱠ ᱫᱤᱭᱮ ᱪᱤᱱᱛᱟᱹ ᱵᱷᱟᱵᱽᱱᱟ ᱞᱮᱠᱷᱟᱱ ᱟᱹᱰᱤ ᱨᱚᱠᱚᱢ ᱜᱮ ᱠᱟᱛᱷᱟ ᱦᱳᱭᱳᱜᱼᱟ ᱦᱤᱥᱟᱹᱵᱽ ᱨᱮ ᱫᱚ
ᱦᱩᱸ ᱚᱱᱟ ᱛᱤᱜᱤᱧ ᱢᱮᱱᱮᱫᱼᱟ ᱡᱮ, ᱟᱭᱢᱟ ᱞᱮᱠᱟ ᱟᱵᱚ ᱫᱚ ᱞᱮᱠᱷᱟ ᱛᱮ ᱫᱚ ᱥᱩᱠ ᱟᱨ ᱫᱩᱠ ᱜᱮᱵᱚᱱ ᱧᱮᱞᱟ ᱾ ᱦᱩᱸ, ᱚᱱᱟ ᱫᱚ ᱱᱟᱦᱟᱜ ᱟᱫᱚ ᱚᱱᱟ ᱞᱮᱠᱟ ᱛᱮ ᱵᱟᱲᱟᱭ ᱥᱟᱱᱟᱧ ᱠᱟᱱᱟ ᱡᱩᱫᱤᱣ ᱟᱢᱟᱜ, ᱩᱱᱟᱹᱜᱴᱟ ᱵᱟᱲᱟᱭ ᱵᱟᱹᱱᱩᱜᱼᱟ, ᱡᱮ ᱪᱮᱫ ᱞᱮᱠᱟ
ᱦᱮᱸᱻ, ᱤᱧ ᱫᱚ ᱱᱟᱜ ᱠᱷᱟᱱ ᱮᱸ ᱵᱳᱞᱛᱮ ᱜᱮᱞᱮ ᱫᱚ ᱤᱧ ᱫᱚ ᱚᱱᱟ ᱠᱚ ᱫᱤᱠ ᱫᱤᱭᱮ ᱫᱚ ᱩᱱᱟᱹᱜ ᱫᱚ ᱵᱟᱹᱧ ᱪᱟᱨᱪᱟᱣ ᱵᱟᱲᱟ ᱠᱟᱜᱼᱟ ᱟᱨᱠᱤ ᱠᱟᱨᱚᱱ ᱱᱤᱛᱳᱜ ᱵᱚᱭᱚᱥ ᱠᱚᱢ ᱜᱮ ᱛᱚ ᱚᱞᱚᱜ ᱯᱟᱲᱦᱟᱣ ᱨᱮᱱᱟᱜ ᱥᱚᱢᱚᱭ ᱠᱟᱱᱟ ᱾ ᱩᱱᱟᱹᱜ ᱥᱟᱶᱛᱟ ᱫᱤᱠ ᱫᱤᱭᱮ ᱥᱮ ᱚᱱᱟ ᱟᱵᱚᱣᱟᱜ ᱾ ᱱᱟᱜᱟᱢ ᱠᱚ ᱫᱚ ᱚᱱᱟ ᱠᱚ ᱛᱮ ᱫᱚ ᱱᱟᱜ ᱠᱷᱟᱱ ᱵᱟᱝ ᱯᱟᱲᱦᱟᱣ ᱵᱟᱲᱟ ᱦᱳᱭ ᱠᱟᱱᱟ ᱥᱮ ᱾ ᱟᱫᱚ ᱩᱱᱟᱹᱜ ᱫᱚ ᱱᱟᱜ ᱠᱷᱟᱱᱚᱜ ᱵᱟᱲᱟᱭ ᱯᱟᱹᱪᱩᱜᱼᱟ ᱦᱟᱯᱮᱱ ᱫᱤᱱ ᱱᱟᱜ ᱠᱷᱟᱱᱚᱜ ᱥᱮᱬᱟ ᱨᱮᱱᱟᱜ ᱤᱪᱪᱷᱟᱹ ᱢᱮᱱᱟᱜᱼᱟ, ᱵᱟᱲᱟᱭ ᱨᱮᱱᱟᱜ ᱤᱪᱪᱷᱟᱹ ᱢᱮᱱᱟᱜᱼᱟ ᱾
ᱦᱩᱸ, ᱟᱫᱚ ᱟ ᱚᱭᱮᱠ ᱤᱧ ᱫᱚ ᱢᱤᱫᱴᱟᱝ ᱠᱟᱛᱷᱟᱜᱤᱧ ᱢᱮᱱᱟ ᱡᱮ ᱩᱢᱮᱨ ᱫᱚ ᱵᱟᱭ ᱞᱮᱠᱷᱟᱭᱟ ᱡᱮ ᱛᱮᱦᱤᱧ ᱵᱟᱲᱟᱭ ᱦᱩᱭᱩᱜ-ᱟ ᱥᱮ ᱜᱟᱯᱟ ᱵᱟᱲᱟᱭ ᱦᱩᱭᱩᱜ-ᱟ ᱩᱢᱮᱨ ᱫᱚ ᱚᱱᱟ ᱫᱚ ᱵᱟᱭ ᱞᱮᱠᱷᱟᱭᱟ ᱦᱮᱸ ᱟᱫᱚ ᱱᱟᱦᱟᱜ ᱦᱮᱸ ᱵᱟᱲᱟᱭ ᱫᱚ ᱡᱟᱣ ᱫᱤᱱ ᱜᱮ ᱤᱧᱦᱚᱸ ᱱᱟᱦᱟᱜ ᱤᱧᱦᱚᱸᱧ ᱞᱟᱹᱭᱟ ᱜᱮᱭᱟ ᱤᱧ ᱦᱚᱸ ᱡᱟᱹᱥᱛᱤ ᱫᱚ ᱩᱢᱮᱨ ᱫᱚ ᱵᱟᱝ ᱠᱟᱱ ᱛᱤᱧᱟ ᱦᱩᱸ
ᱟᱪᱪᱷᱟ
ᱟᱫᱚ ᱤᱧᱦᱚᱸ ᱮᱜ ᱩᱱᱟᱹᱜ ᱠᱤᱪᱷᱩ ᱵᱟᱲᱟᱭ ᱨᱮᱭᱟᱜ ᱡᱩᱫᱤ ᱞᱟᱹᱠᱛᱤ ᱫᱚ ᱵᱟᱹᱱᱩᱜ ᱛᱤᱧᱟ ᱮᱱᱛᱮ ᱨᱮᱦᱚᱸ ᱡᱟᱱᱤᱡ ᱪᱚᱝ ᱵᱟᱲᱟᱭ ᱨᱮᱭᱟᱜ ᱞᱟᱹᱠᱛᱤ ᱫᱚ ᱟᱹᱰᱤ ᱜᱮ ᱢᱮᱱᱟᱜ-ᱟ
ᱦᱩᱸ ᱟᱵᱚ ᱟᱵᱚᱣᱟᱜ ᱡᱟᱦᱟᱸ ᱱᱟᱜᱟᱢ ᱥᱮ ᱯᱩᱛᱷᱤ ᱯᱚᱛᱚᱵ ᱠᱚ ᱢᱮᱱᱟᱜ-ᱟ ᱚᱱᱟ ᱠᱚ ᱫᱤᱠ ᱫᱤᱭᱮ ᱵᱟᱲᱟᱭ ᱫᱚ ᱞᱟᱹᱠᱛᱤ ᱛᱟᱵᱚᱱᱟ ᱡᱷᱚᱛᱚ ᱦᱚᱲᱟᱜ ᱜᱮ ᱵᱟᱝᱠᱷᱟᱱ ᱫᱚ ᱥᱟᱶᱛᱟ ᱫᱚᱵᱚᱱ ᱟᱫ ᱫᱚ ᱟᱵᱚ ᱫᱚ
ᱚᱠᱛᱚ ᱠᱷᱚᱱᱟᱜ ᱢᱟᱲᱟᱝ ᱨᱮ ᱵᱟᱲᱟᱭ ᱠᱟᱜ ᱢᱟ ᱟᱹᱰᱤ ᱢᱟᱨᱟᱝ ᱡᱤᱱᱤᱥ ᱠᱟᱱᱟ
ᱦᱮᱸ ᱚᱱᱟ ᱚᱱᱟ ᱢᱟ ᱠᱟᱛᱷᱟ ᱠᱟᱱ ᱜᱮᱭᱟ
ᱦᱮᱸ ᱚᱠᱛᱚ ᱠᱷᱚᱱᱟᱜ ᱢᱟᱲᱟᱝ ᱨᱮᱫᱚ ᱵᱟᱲᱟᱭ ᱠᱟᱜ ᱠᱷᱟᱱ ᱚᱱᱟ ᱫᱚ ᱟᱯᱱᱟᱨᱟᱜ ᱜᱮ ᱞᱟᱵᱷ ᱨᱮᱭᱟᱜ ᱡᱤᱱᱤᱥ ᱠᱟᱱᱟ ᱢᱤᱫᱴᱟᱝ
ᱦᱮᱸ ᱦᱮᱸ
ᱦᱩᱸ ᱛᱟᱦᱞᱮ ᱚᱱᱠᱟ ᱜᱮ ᱟᱵᱚ ᱢᱟᱲᱟᱝ ᱨᱮ ᱡᱩᱫᱤ ᱡᱟᱦᱟᱱ ᱡᱤᱱᱤᱥ ᱵᱚᱱ ᱵᱟᱲᱟᱭ ᱫᱟᱲᱮᱭᱟᱜ-ᱟ ᱚᱱᱟ ᱫᱚ ᱟᱵᱚ ᱢᱟᱲᱟᱝ ᱨᱮ ᱠᱟᱹᱢᱤ ᱞᱟᱹᱠᱛᱤᱜ ᱞᱟᱛᱟᱵᱚᱱᱟ ᱟᱫᱚ ᱱᱟᱦᱟᱜ ᱛᱟᱞᱦᱮ ᱦᱩᱸ ᱦᱩᱸ ᱟᱫᱚ ᱱᱟᱦᱟᱜ ᱛᱟᱦᱚᱞᱮ ᱱᱚᱣᱟ ᱞᱟᱹᱭ ᱛᱟᱞᱟᱝ ᱢᱮ ᱪᱮᱫ ᱤᱫᱤ ᱠᱟᱛᱮᱫ ᱞᱟᱝ ᱜᱟᱞ ᱢᱟᱨᱟᱣᱟ
ᱟᱪᱪᱷᱟ ᱟᱯᱮ ᱚᱱᱛᱮᱱᱟᱜ ᱮ ᱫᱤᱥᱚᱢ ᱠᱚᱨᱮᱱᱟᱜ ᱤᱭᱟᱹ ᱠᱚᱫᱚ ᱪᱮᱫ ᱠᱟ ᱱᱟ ᱢᱟᱱᱮ ᱟᱹᱰᱤ ᱡᱟᱭᱜᱟ ᱨᱮᱱᱟᱜ ᱵᱷᱮᱜᱟᱨ ᱵᱷᱮᱜᱟᱨ ᱢᱮᱱᱟᱜ ᱛᱟᱵᱚᱱᱟ ᱛᱚ ᱟᱵᱚ ᱥᱟᱱᱛᱟᱲ ᱦᱩᱭ ᱠᱟᱛᱮᱜ ᱨᱮᱦᱚᱸ ᱟᱹᱰᱤ ᱡᱟᱭᱜᱟ ᱨᱮᱜᱮ ᱢᱟᱱᱮ ᱵᱷᱮᱜᱟᱨ ᱢᱮᱱᱟᱜ ᱵᱟᱝ ᱵᱟᱯᱞᱟ ᱚᱲᱟᱜ ᱥᱮ ᱵᱷᱟᱸᱰᱟᱱ ᱚᱲᱟᱜ ᱱᱤᱭᱚᱢ ᱠᱚ ᱠᱟᱹᱴᱤᱡ ᱵᱷᱮᱜᱟᱨ ᱜᱮᱛᱟ ᱵᱚᱱᱟ
ᱟᱯᱮ ᱚᱱᱛᱮ ᱫᱚ ᱛᱟᱦᱮᱸᱞᱮᱱᱟᱜ ᱠᱷᱟᱱ ᱪᱮᱫᱞᱮᱠᱟ ᱢᱮᱱᱟᱜ-ᱟ? ᱵᱟᱯᱞᱟ ᱚᱲᱟᱜ ᱜᱮ ᱥᱟᱵ ᱠᱟᱜ ᱢᱮ ᱡᱩᱫᱤᱢ ᱞᱟᱹᱭᱟ
ᱟᱫᱚ ᱱᱟᱦᱚᱭ ᱪᱮᱫ ᱤᱧ ᱢᱮᱛᱟᱢᱟ ᱴᱚᱴᱷᱟ ᱠᱤᱭᱟ ᱵᱷᱮᱜᱟᱨ ᱢᱟ ᱢᱮᱱᱟᱜ ᱜᱮ ᱟᱫᱚ ᱦᱮᱸ ᱟᱫᱚ ᱱᱟᱦᱟᱜ ᱚᱱᱟᱧ ᱮ ᱞᱟᱹᱭ ᱞᱮᱠᱟ ᱡᱮ ᱟᱵᱚᱣᱟᱜ ᱢᱟ ᱮᱭᱟᱭ ᱞᱮᱠᱟᱱ ᱵᱟᱯᱞᱟ ᱟᱹᱨᱤ ᱢᱮᱱᱟᱜ-ᱟ᱾
ᱦᱩᱸ
ᱟᱪᱪᱷᱟ ᱟᱨ ᱢᱤᱫᱴᱟᱝ ᱡᱤᱱᱤᱥ ᱵᱟᱲᱟᱭ ᱥᱟᱱᱟᱧ ᱠᱟᱱᱟ ᱟᱞᱮ ᱱᱚᱛᱮ ᱢᱟᱠᱚ ᱡᱟᱦᱟᱸ ᱵᱟᱯᱞᱟ ᱦᱩᱭᱮᱱ ᱥᱮ ᱡᱟᱶᱟᱭ ᱪᱟᱞᱟᱜ ᱟᱭ ᱯᱟᱹᱲᱦᱟᱹᱛᱟᱜ ᱮ ᱪᱟᱞᱟᱜ ᱫᱚᱭ
ᱦᱩᱸ
ᱮ ᱱᱟᱜ ᱠᱷᱟᱱ ᱱᱚ ᱟᱹᱰᱤ ᱡᱟᱭᱜᱟ ᱨᱮᱜᱮ ᱟᱸᱡᱚᱢ ᱵᱟᱲᱟ ᱦᱩᱭ ᱠᱟᱱᱟ ᱦᱮ ᱥᱮ ᱵᱟᱝ ᱠᱩᱴᱟᱹᱢ ᱦᱚᱪᱚ ᱠᱚᱣᱟ ᱠᱚ ᱢᱟᱜ ᱦᱚᱪᱚ ᱠᱚᱣᱟ ᱟᱹᱰᱤ ᱨᱚᱠᱚᱢ ᱵᱮᱯᱟᱨ ᱢᱮᱱᱟᱜ-ᱟ ᱟᱹᱰᱤ ᱡᱟᱭᱜᱟ ᱨᱮ ᱟᱫᱚ ᱟᱯᱮ ᱚᱱᱛᱮ ᱫᱚ ᱪᱮᱫ ᱞᱮᱠᱟ ᱠᱚ ᱪᱤᱠᱟᱹ ᱦᱚᱪᱚ ᱠᱚᱣᱟ ᱡᱟᱶᱟᱭ ᱠᱚ?
ᱪᱮᱫ ᱞᱮᱠᱟ ᱢᱟᱱᱮ ᱵᱟᱯᱞᱟ ᱦᱤᱞᱳᱜ ᱥᱮ ᱵᱟᱯᱞᱟ ᱫᱚᱥᱟᱨ ᱦᱤᱞᱳᱜ?
ᱫᱚ ᱵᱟᱯᱞᱟ ᱠᱷᱚᱱᱮ ᱨᱩᱣᱟᱹᱲ ᱦᱮᱡ ᱮᱱᱟ ᱫᱚ ᱫᱚᱥᱟᱨ ᱦᱤᱞᱳᱜ ᱵᱟᱝᱠᱷᱟᱱ ᱡᱮ ᱡᱮᱢᱚᱱ ᱠᱚ ᱪᱟᱞᱟᱜᱼᱟ ᱢᱤᱫ ᱫᱤᱱ ᱯᱚᱨᱮ ᱦᱚᱠᱚ ᱪᱟᱞᱟᱜᱼᱟ ᱯᱟᱲᱦᱟᱹ ᱛᱟᱠᱚ ᱪᱟᱞᱟᱜᱼᱟ ᱟᱫᱚ ᱚᱸᱰᱮᱼᱼᱼ ᱡᱟᱶᱟᱭ ᱠᱚᱲᱟ ᱠᱚ ᱢᱮᱨᱚᱢ ᱢᱟᱜᱽ ᱦᱳᱭᱳᱜ ᱛᱟᱭᱟ ᱥᱮ ᱠᱩᱴᱟᱹᱢ ᱦᱳᱭᱳᱜ ᱛᱟᱭᱟ ᱱᱟᱜ ᱠᱷᱟᱱ ᱦᱚᱜ-ᱱᱟ ᱵᱮ ᱵᱮᱯᱟᱨ ᱛᱟᱦᱮᱱᱟ ᱥᱮ ᱚᱱᱟ ᱫᱚ ᱟᱯᱮ ᱚᱱᱛᱮ ᱫᱚ ᱪᱮᱫᱮ ᱚᱱᱟ ᱫᱚ?
ᱦᱩᱸ ᱚᱱᱟ ᱚᱱᱠᱟ ᱦᱚᱸ ᱚᱱᱠᱟ ᱜᱮ᱾ ᱡᱟᱹᱥᱛᱤ ᱠᱟᱭᱛᱮ ᱚᱱᱟᱜᱮ ᱟᱫᱚ ᱚᱱᱟᱫᱚ ᱱᱟᱦᱟᱜᱼᱼᱼᱼ ᱤᱱᱟᱹ ᱠᱟᱛᱷᱟ ᱜᱮᱠᱚ ᱞᱟᱹᱭᱟ ᱚᱱᱟ ᱨᱮᱜᱮ ᱠᱩᱴᱟᱹᱢ ᱡᱟᱶᱟᱭ ᱢᱮᱱᱛᱮᱠᱚ ᱞᱮᱠᱟᱭ ᱜᱮᱭᱟ ᱟᱫᱚᱼᱼᱼᱼᱼ ᱡᱟᱣ ᱫᱤᱱ ᱜᱮ ᱡᱚᱠᱷᱚᱱ ᱚᱱᱟ ᱛᱟᱭᱚᱢ ᱠᱩᱴᱟᱹᱢ ᱨᱮᱭᱟᱜ ᱠᱟᱹᱢᱤ ᱠᱚ ᱦᱳᱭᱳᱜᱼᱟ᱾ ᱟᱫᱚ ᱩᱱᱤᱜᱮ ᱱᱟᱦᱟᱜ ᱚᱱᱟᱨᱮ ᱫᱟᱣ ᱫᱚᱼᱼ ᱟᱫᱷᱟ ᱟᱫᱷᱟ ᱫᱟᱶ ᱫᱚ ᱩᱱᱤᱜᱮ ᱧᱟᱢᱟᱭ᱾
ᱦᱳᱭ ᱚᱱᱟ ᱟᱫᱷᱟ ᱟᱫᱷᱟ ᱫᱚ ᱩᱱᱤᱜᱮ ᱟᱫᱚ ᱟᱯᱮ ᱚᱱᱛᱮ ᱫᱚᱠᱚ ᱛᱟᱦᱚᱞᱮ ᱠᱚ ᱠᱩᱴᱟᱹᱢ ᱦᱚᱪᱚ ᱠᱚᱣᱟ?
ᱦᱮᱸ ᱦᱮᱸ ᱮᱠᱫᱚᱢ᱾
ᱟᱪᱪᱷᱟ᱾ ᱟᱞᱮ ᱫᱤᱥᱚᱢ ᱱᱚᱛᱮ ᱫᱚᱠᱚ ᱢᱟᱜᱽ ᱦᱚᱪᱚ ᱠᱚᱣᱟ ᱛᱚ ᱟᱹᱰᱤ ᱡᱟᱭᱜᱟ ᱨᱮᱜᱮ ᱥᱳᱨ ᱥᱳᱯᱳᱨ ᱜᱮ ᱧᱮᱞ ᱵᱟᱲᱟ ᱦᱳᱭ ᱠᱟᱱᱟ᱾
ᱡᱮ ᱢᱟᱜᱽ ᱦᱚᱪᱚ ᱠᱚᱣᱟ ᱠᱚ ᱥᱮᱠᱚ ᱠᱩᱴᱟᱹᱢ ᱦᱚᱪᱚ ᱠᱚᱣᱟ ᱟᱠᱚ ᱟᱠᱚᱣᱟᱜ ᱥᱩᱵᱤᱫᱷᱟ ᱢᱚᱛᱚ ᱡᱮ ᱟᱞᱮ ᱨᱮᱱ ᱫᱚ ᱯᱟᱪᱩᱜ ᱠᱚᱛᱚᱞᱮ ᱛᱟᱦᱚᱞᱮ ᱵᱚᱸᱜᱟ ᱵᱩᱨᱩ ᱠᱟᱹᱢᱤ ᱨᱮᱫᱚ ᱱᱟᱜ ᱠᱷᱟᱱ ᱠᱩᱴᱟᱹᱢ ᱡᱟᱶᱟᱭ ᱜᱮ ᱞᱟᱹᱠᱛᱤᱭᱟ ᱛᱚ
ᱦᱩᱸ
ᱚᱱᱠᱟ ᱦᱤᱥᱟᱹᱵ ᱛᱮᱠᱚ ᱠᱟᱹᱢᱤ ᱦᱚᱪᱚ ᱠᱚᱣᱟ ᱟᱜᱟᱢ ᱪᱤᱱᱛᱟᱹ ᱵᱷᱟᱵᱱᱟ ᱠᱟᱛᱮᱫ
ᱦᱮᱸ ᱟᱫᱚ ᱟᱯᱮ ᱦᱚᱸ ᱱᱚᱝᱠᱟ ᱜᱮ ᱟᱫᱚ ᱟᱯᱟᱫᱚᱛᱚ ᱪᱟᱞᱟᱜ ᱠᱟᱱᱟ ᱟᱫᱚ ᱱᱟᱦᱟᱜ ᱛᱟᱭᱚᱢ ᱫᱟᱨᱟᱢ ᱞᱟᱹᱭ ᱵᱟᱝ ᱜᱟᱱᱚᱜᱼᱟ ᱚᱱᱟᱫᱚ ᱮᱢᱟᱭ ᱡᱩᱜᱽ ᱵᱚᱫᱚᱞ ᱵᱚᱫᱚᱞ ᱥᱟᱶᱛᱮ ᱢᱟᱹᱱᱢᱤ ᱠᱚ ᱟᱹᱨᱤ ᱦᱚᱸ ᱵᱚᱫᱚᱞ ᱤᱫᱤᱜ ᱠᱟᱱᱟ᱾ ᱦᱳᱭᱸ ᱥᱮ ᱢᱟᱹᱱᱢᱤ ᱠᱚᱣᱟᱜ ᱥᱟᱡ ᱥᱟᱯᱟᱯ ᱦᱚᱸ ᱵᱚᱫᱚᱞ ᱤᱫᱤᱜ ᱠᱟᱱᱟ ᱦᱩᱸ ᱟᱫᱚ ᱢᱮᱱ ᱵᱟᱝ ᱜᱟᱱᱚᱜᱼᱟ ᱛᱮᱦᱮᱧ ᱱᱚᱝᱠᱟ ᱢᱮᱱᱟᱜᱼᱟ ᱢᱮᱛᱮ ᱜᱟᱯᱟ ᱦᱚᱸ ᱚᱱᱠᱟ ᱜᱮ ᱛᱟᱦᱮᱱᱟ ᱢᱮᱱ ᱵᱟᱝ ᱜᱟᱱᱚᱜᱼᱟ᱾
ᱦᱮᱸ ᱚᱱᱟ ᱫᱚ ᱠᱟᱛᱷᱟ ᱠᱟᱱ ᱜᱮᱭᱟ ᱛᱮᱦᱮᱧ ᱠᱚ ᱧᱮᱞ ᱢᱮᱼᱼ ᱯᱟᱸᱪ ᱫᱚᱥ ᱵᱚᱪᱷᱚᱨ ᱯᱚᱨᱮ ᱟᱨᱦᱚᱸ ᱟᱹᱨᱤ ᱠᱚ ᱯᱟᱞᱴᱟᱣ ᱟᱠᱟᱱ ᱛᱟᱵᱚᱱᱟ
ᱦᱩᱸ
ᱚᱱᱟ ᱯᱟᱞᱴᱟᱶ ᱪᱟᱞᱟᱜ ᱠᱟᱱᱟ᱾
ᱮᱠᱫᱚᱢ ᱮᱠᱫᱚᱢ